ᱦᱮᱸ ᱜᱚᱝᱠᱮ ᱟᱸᱡᱚᱢᱚᱜ ᱠᱟᱱᱟ ᱟᱪᱪᱷᱟ ᱜᱚᱝᱠᱮ ᱱᱟᱯᱟᱭ ᱵᱟᱲᱟ ᱜᱮᱭᱟᱵᱤᱱ
ᱦᱮᱸ ᱱᱟᱯᱟᱭ ᱫᱚ ᱱᱟᱯᱟᱭ ᱵᱟᱲᱟᱜᱮ
ᱦᱮ ᱱᱟᱯᱟᱭ ᱵᱟᱲᱟᱜᱮ ᱢᱮᱱᱟᱞᱤᱧᱟ
ᱚ ᱫᱟᱠᱟ ᱠᱚᱫᱚ ᱵᱤᱱ ᱡᱚᱢ ᱠᱮᱫᱟ ᱥᱮ ᱟᱹᱣᱨᱤ
ᱦᱮᱸ ᱡᱚᱢ ᱫᱚ ᱡᱚᱢ ᱵᱟᱲᱟ ᱦᱩᱭ ᱟᱠᱟᱱ ᱜᱮᱭᱟ ᱟᱫᱚ ᱮᱸ ᱠᱟᱹᱴᱤᱡ ᱫᱩᱠ ᱨᱮᱞᱤᱧ ᱯᱟᱲᱟᱣ ᱟᱠᱟᱱᱟ ᱛᱚ ᱚᱱᱟᱜᱮ ᱵᱟᱝᱞᱤᱧ ᱵᱩᱡᱽ ᱫᱟᱲᱮᱭᱟᱜ ᱠᱟᱱᱟ ᱫᱩᱠ ᱫᱚ ᱱᱚᱣᱟ ᱜᱮ ᱮ ᱦᱚᱞᱟ ᱢᱟᱫᱷᱮᱨ ᱛᱚ ᱫᱚᱢᱮᱭ ᱡᱟᱹᱯᱩᱫ ᱠᱮᱫᱟ
ᱦᱩᱸ ᱦᱩᱸ
ᱟᱫᱚ ᱟᱹᱞᱤᱧ ᱡᱟᱦᱟᱸ ᱯᱩᱠᱷᱨᱤ ᱞᱤᱧ ᱪᱟᱥ ᱞᱮᱫ ᱫᱚ ᱦᱟᱹᱠᱩ ᱡᱟᱦᱟᱸ ᱨᱮ ᱪᱟᱥ ᱦᱩᱭᱩᱜ ᱠᱟᱱ ᱛᱟᱦᱮᱸᱱᱟ ᱟᱫᱚ ᱚᱰᱟ ᱯᱩᱠᱷᱨᱤ ᱛᱚ ᱰᱩᱵᱩᱡ ᱠᱟᱱᱟ ᱦᱳᱭ ᱛᱚ ᱦᱳᱭ ᱦᱳᱭ ᱯᱮᱨᱮᱡ ᱟᱠᱟᱱᱟ ᱯᱩᱨᱟᱹ ᱟᱨ ᱡᱟᱦᱟᱸ ᱮ ᱫᱟᱜ ᱩᱰᱳᱜ ᱞᱟᱹᱜᱤᱫ ᱡᱟᱦᱟᱸ ᱯᱟᱭᱤᱯ ᱫᱚᱦᱚ ᱦᱳᱭ ᱞᱮᱱ ᱫᱚ
ᱦᱩᱸ
ᱯᱩᱠᱷᱲᱨᱤ ᱨᱮ ᱟᱨ ᱫᱟᱜ ᱵᱟᱭ ᱞᱟᱹᱜᱤᱫ ᱚᱱᱠᱟ ᱛᱮᱛᱚᱼᱼ ᱡᱷᱚᱛᱚ ᱦᱟᱹᱠᱩ ᱠᱚ ᱳᱰᱳᱜ ᱪᱟᱵᱟ ᱠᱟᱱᱟ
ᱟᱫᱚ ᱚᱸᱰᱮ ᱫᱚ ᱵᱟᱵᱤᱱ ᱡᱟᱦᱟᱱᱟᱜ ᱛᱮᱫᱚ ᱵᱟᱹᱵᱤᱱ ᱮᱥᱮᱫ ᱠᱟᱫᱟ ᱡᱟᱞ ᱛᱟᱱᱟᱜ ᱛᱮ ᱢᱚᱥᱟᱨᱤ ᱛᱟᱱᱟᱜ ᱛᱮ
ᱮᱥᱮᱫ ᱫᱚ ᱮᱥᱮᱫ ᱦᱩᱭ ᱞᱮᱱ ᱜᱮᱭᱟ ᱟᱫᱚ ᱦᱚᱸᱜᱼᱚᱭ ᱛᱚ ᱮ ᱵᱟᱨ ᱯᱮ ᱥᱚᱯᱛᱟ ᱜᱟᱱ ᱦᱩᱭᱩᱜ ᱠᱟᱱᱟ ᱡᱮ ᱫᱟᱜ ᱵᱟᱭ ᱦᱩᱭ ᱞᱮᱱᱟ ᱫᱟᱜ ᱠᱚᱢ ᱞᱮᱱᱟ ᱛᱚ ᱠᱟᱹᱴᱤᱡ ᱟᱫᱚ ᱚᱱᱠᱟ ᱫᱚ ᱢᱮᱫ ᱞᱩᱛᱩᱨ ᱵᱟᱝ ᱦᱩᱭ ᱠᱟᱱᱟ ᱡᱮ ᱮᱥᱮᱫ ᱜᱮᱭᱟ ᱥᱮᱫ ᱵᱟᱝ ᱟᱹᱞᱤᱧ ᱦᱚᱸ ᱵᱟᱹᱞᱤᱧ ᱵᱩᱡ ᱠᱟᱣᱫᱟᱭ ᱡᱮ ᱤᱱᱟᱹᱜ ᱮ ᱡᱟᱹᱯᱩᱫᱟᱭ ᱱᱚᱜᱼᱚᱭ ᱱᱚᱝᱠᱟ ᱵᱮᱯᱟᱨ
ᱛᱟᱦᱚᱞᱮ ᱟᱫᱚ ᱚᱱᱟᱫᱚ ᱛᱟᱦᱚᱞᱮ ᱛᱟᱦᱮ ᱛᱤᱱᱟᱹᱜ ᱵᱤᱱ ᱪᱟᱥ ᱞᱮᱫ ᱠᱚᱣᱟ ᱛᱤᱱᱟᱹᱜ ᱜᱟᱱ ᱦᱟᱠᱳ
ᱦᱟᱠᱳ ᱫᱚ ᱪᱟᱥ ᱦᱩᱭ ᱞᱮᱱᱟ ᱵᱟᱨ ᱵᱤᱜᱷᱟᱹ ᱯᱩᱠᱷᱨᱤ ᱛᱟᱨᱟᱣ ᱦᱩᱭ ᱞᱮᱱᱟ ᱚᱱᱟᱨᱮ ᱪᱟᱥ ᱦᱩᱭ ᱞᱮᱱᱟ
ᱴᱟᱝ ᱵᱮᱯᱟᱨ
ᱦᱳᱭ ᱥᱮ ᱢᱤᱱᱤᱢᱟᱢ ᱟᱹᱵᱤᱱ ᱟᱹᱞᱤᱧ ᱞᱤᱧ ᱪᱟᱥ ᱞᱮᱜ ᱠᱚᱣᱟ ᱚᱱᱟ ᱨᱮ ᱨᱩᱭ
ᱚ ᱦᱮᱸ
ᱠᱟᱛᱞᱟ ᱢᱤᱨᱜᱮᱹᱞ
ᱦᱮᱸ ᱦᱮᱸ
ᱟᱨ ᱚᱱᱟ ᱥᱟᱶᱛᱮ ᱩᱱᱠᱩ ᱡᱟᱦᱟ ᱮ ᱮᱹᱢᱨᱤᱠᱟᱱ ᱠᱚ ᱢᱮᱛᱟ ᱠᱚᱣᱟ
ᱦᱮᱸ ᱦᱮᱸ ᱯᱩᱴᱷᱤ ᱦᱟᱹᱠᱩ ᱠᱚᱫᱚ ᱯᱤᱴᱷᱤ ᱦᱟᱹᱠᱩ ᱠᱚᱫᱚ ᱵᱟᱹᱵᱤᱱ ᱪᱟᱥ ᱟᱠᱟᱫ ᱠᱚᱣᱟ
ᱯᱩᱴᱷᱤ ᱦᱟᱹᱠᱩ ᱫᱚ ᱚᱱᱟᱫᱚ ᱟᱹᱞᱤᱧ ᱚᱲᱟᱜ ᱨᱮᱜᱮ ᱡᱟᱦᱟᱸ ᱪᱳ ᱵᱟᱪᱪᱷᱟ ᱢᱮᱱᱟᱜᱼᱟ ᱚᱱᱟᱨᱮ ᱪᱟᱥ ᱦᱩᱭ ᱞᱮᱱᱟ ᱩᱱᱠᱩ ᱫᱚ ᱢᱤᱱᱤᱢᱟᱢ ᱯᱚᱧᱪᱟᱥ ᱢᱤᱴᱟᱨ ᱜᱟᱱ ᱩᱱᱟᱹᱜ ᱢᱟᱲᱟᱝ ᱛᱮ ᱮ ᱮᱸ ᱢᱤᱫᱴᱟᱝ ᱵᱮᱱᱟᱣ ᱦᱩᱭ ᱟᱠᱟᱱᱟ ᱩᱱᱠᱩ ᱵᱟᱠᱷᱨᱟ ᱛᱮ ᱟᱹᱥᱩᱞ ᱵᱟᱠᱷᱨᱟ ᱛᱮ
ᱚᱸ
ᱚᱱᱠᱟ ᱜᱮ ᱞᱚᱥ ᱞᱚᱥ ᱫᱚ ᱞᱚᱥ ᱦᱩᱭᱩᱜ ᱠᱟᱱᱟ
ᱚ ᱦᱮᱸ ᱟᱫᱚ ᱟᱹᱵᱤᱱ ᱫᱚ ᱛᱟᱦᱚᱞᱮ ᱛᱤᱱᱟᱹᱜ ᱜᱟᱱ ᱠᱷᱟᱱᱟ ᱛᱟᱹᱵᱤᱱᱟ ᱯᱩᱠᱷᱨᱤ ᱴᱟᱜ
ᱠᱷᱟᱱᱟ ᱫᱚ ᱠᱷᱟᱱᱟ ᱜᱮᱭᱟ ᱢᱤᱱᱤᱢᱟᱢ ᱳᱭ ᱛᱤᱨᱤᱥ ᱪᱚᱞᱞᱤᱥ ᱯᱷᱩᱴ ᱫᱚ ᱦᱳᱭᱳᱜ
ᱚ ᱛᱟᱦᱚᱞᱮ ᱟᱫᱚ ᱪᱮᱛᱟᱱ ᱧᱚᱜ ᱯᱟᱲ ᱯᱟᱲ ᱵᱟᱹᱵᱤᱱ ᱵᱮᱱᱟᱣ ᱟᱠᱟᱫᱟ ᱠᱟᱹᱴᱤᱡ ᱪᱮᱛᱟᱱ ᱧᱚᱜ
ᱯᱟᱲ ᱫᱚ ᱩᱱᱟᱹᱜ ᱫᱚ ᱵᱟᱝ ᱪᱮᱛᱟᱱ ᱜᱮᱭᱟ ᱢᱚᱱᱮ ᱦᱩᱭᱩᱜ ᱠᱟᱱ ᱛᱟᱦᱮ ᱡᱮ ᱱᱚᱣᱟ ᱥᱤᱡᱤᱱ ᱨᱮ ᱠᱚ ᱨᱟᱠᱟᱵ ᱠᱟᱛᱮᱜ ᱯᱟᱨᱠ ᱵᱮᱱᱟᱣ ᱦᱩᱭᱩᱜᱼᱟ ᱦᱳᱭ ᱥᱮ ᱪᱮᱫ ᱟᱫᱚ ᱚᱱᱠᱟ ᱛᱚ ᱥᱚᱢᱚᱭ ᱜᱮ ᱵᱟᱝ ᱥᱚᱢᱚᱭ ᱟᱠᱟᱱᱟ
ᱦᱩᱸ ᱛᱟᱦᱚᱞᱮ ᱵᱷᱟᱜᱮ ᱜᱮ ᱵᱷᱟᱜᱮ ᱜᱮ ᱞᱚᱥ ᱫᱚ ᱪᱟᱞᱟᱣ ᱟᱠᱟᱱ ᱛᱟᱹᱵᱤᱱᱟ
ᱦᱳᱭ ᱦᱳᱭ ᱟᱫᱚ ᱚᱱᱟ ᱜᱮ ᱱᱤᱭᱟᱹ ᱫᱷᱟᱣ ᱫᱚᱞᱮ ᱩᱭᱦᱟᱹᱨ ᱫᱟ ᱟᱹᱞᱤᱧ ᱱᱩᱠᱩ ᱤᱭᱟᱹ ᱦᱟᱹᱠᱩ ᱞᱤᱧ ᱪᱟᱥ ᱠᱚᱣᱟ
ᱪᱮᱞᱮ ᱦᱟᱠᱚ
ᱟᱨ ᱡᱟᱦᱟᱸ ᱟᱵᱚ ᱵᱚᱱ ᱧᱮᱞ ᱠᱟᱜ ᱠᱚᱫᱚ ᱥᱤᱸᱜᱤ
ᱦᱮᱸ ᱦᱮᱸ ᱦᱮᱸ
ᱟᱨᱦᱚᱸ ᱥᱳᱞ ᱥᱳᱞ ᱮᱢᱟᱱ ᱛᱮᱱᱟᱜ ᱢᱮᱱᱟᱜ ᱠᱚᱣᱟ ᱛᱚ
ᱵᱳᱣᱟᱲ ᱠᱚ
ᱦᱮᱸ ᱵᱳᱣᱟᱲ ᱠᱚ ᱩᱱᱠᱩ ᱪᱟᱥ ᱨᱮᱱᱟᱜ ᱞᱤᱧ ᱩᱭᱦᱟᱹᱨ ᱵᱷᱟᱵᱤᱛ ᱡᱮ ᱱᱚᱜ ᱦᱟ ᱡᱮ ᱱᱩᱝᱠᱩ ᱪᱟᱥ ᱞᱮᱠᱷᱟᱱ ᱚᱠᱟᱞᱮᱠᱟ ᱢᱤᱫᱴᱟᱝ ᱯᱨᱚᱯᱷᱤᱴ ᱛᱟᱦᱮᱱ
ᱦᱮᱸ ᱢᱤᱫᱴᱟᱝ ᱯᱷᱚᱞᱚᱱ ᱛᱤᱱᱟᱹᱜ ᱛᱟᱦᱮᱱ
ᱦᱮᱸ ᱯᱷᱚᱞᱚᱱ ᱪᱮᱫ ᱞᱮᱠᱟ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱩᱭᱦᱟᱹᱨ ᱵᱷᱟᱵᱱᱟ ᱦᱳᱭ ᱟᱫᱚ ᱚᱱᱟ ᱫᱚ ᱟᱹᱞᱤᱧ ᱤᱧᱤᱧ ᱮᱢᱫᱟ ᱡᱮ ᱢᱤᱫᱴᱟᱝ ᱦᱮᱸ ᱫᱚᱥ ᱠᱟᱴᱟ ᱠᱷᱮᱛ ᱢᱮᱱᱟᱜ-ᱟ
ᱦᱮᱸ
ᱚᱱᱟ ᱛᱟᱨᱟᱣ ᱨᱮᱱᱟᱜ ᱵᱮᱵᱚᱥᱛᱷᱟ ᱦᱩᱭ ᱟᱠᱟᱱᱟ᱾ ᱠᱟᱹᱢᱤ ᱫᱚ ᱪᱟᱞᱟᱜ ᱠᱟᱱ ᱜᱮᱭᱟ᱾ ᱟᱵᱮᱱ ᱦᱚᱸᱜᱼᱚᱭ ᱟᱨ ᱵᱟᱨ ᱥᱚᱯᱛᱟᱦ ᱠᱷᱟᱱᱜᱮ ᱚᱱᱟ ᱨᱮᱫᱚ ᱫᱟᱜ ᱢᱟᱜ ᱟᱛᱮᱜ ᱯᱟᱲ ᱠᱚ ᱛᱚᱞ ᱟᱛᱮᱫ ᱨᱮᱰᱤᱜᱼᱟ ᱚᱱᱟ ᱛᱟᱭᱱᱚᱢ ᱜᱮ ᱦᱟᱹᱠᱩ ᱟᱨᱟᱜ ᱨᱮᱱᱟᱜ ᱵᱮᱵᱚᱥᱛᱟ
ᱚ ᱛᱟᱦᱞᱮ ᱚᱱᱟᱜᱮ ᱫᱟᱜ ᱫᱚ ᱛᱟᱦᱚᱞᱮ ᱡᱷᱟᱨᱱᱟᱱᱟᱜ ᱠᱟᱱ ᱛᱟᱵᱤᱱᱟ ᱥᱮ ᱥᱮᱨᱢᱟ ᱫᱟᱜ ᱵᱷᱚᱨᱥᱟ ᱜᱮ ᱢᱮᱱᱟᱜ ᱵᱤᱱᱟ ᱚᱱᱟ ᱜᱟᱹᱰᱭᱟᱹ ᱨᱮᱫᱚ
ᱟᱪᱪᱷᱟ ᱱᱤᱭᱟᱹ ᱫᱷᱟᱣ ᱫᱚ ᱟᱹᱞᱤᱧ ᱞᱤᱧ ᱢᱚᱱᱮᱭᱮᱫᱟ ᱥᱮᱨᱢᱟ ᱫᱟᱜ ᱛᱮ ᱪᱟᱹᱥ ᱞᱮᱠᱷᱟᱱ ᱪᱮᱫᱞᱮᱠᱟ ᱦᱩᱭᱩᱜᱼᱟ ᱱᱟᱯᱟᱭ ᱦᱩᱭᱩᱜ
ᱱᱟᱯᱟᱭ ᱫᱚ ᱦᱳᱭ ᱫᱚ ᱟᱫᱚ ᱟᱫᱚ ᱥᱮᱨᱢᱟ ᱫᱟᱜ ᱛᱮᱫᱚ ᱱᱟᱯᱟᱭ ᱫᱚ ᱦᱩᱭᱩᱜᱼᱟ ᱟᱫᱚ ᱚᱱᱟᱜᱮ ᱚᱠᱟᱞᱮᱠᱟᱱ ᱡᱟᱭᱜᱟ ᱨᱮ ᱜᱟᱹᱰᱭᱟᱹ ᱢᱮᱱᱟᱜ ᱛᱟᱵᱤᱱᱟ ᱢᱟᱱᱮ ᱟᱸᱡᱮᱫᱚᱜᱼᱟ ᱥᱮ ᱫᱟᱜ ᱟᱫᱚ ᱟᱸᱡᱮᱫ ᱞᱮᱱᱠᱷᱟᱱ ᱟᱵᱤᱱᱟᱜ ᱯᱩᱨᱟᱹ ᱞᱚᱥ ᱪᱟᱞᱟᱜ ᱛᱟᱹᱵᱤᱱᱟ ᱟᱫᱚ ᱚᱱᱟᱜᱮ ᱟᱹᱵᱤᱱ ᱧᱮᱞ ᱵᱤᱱ ᱫᱟᱜ ᱚᱠᱟ ᱚᱠᱟ ᱡᱟᱭᱜᱟ ᱨᱮ ᱠᱟᱹᱴᱤᱡ ᱡᱷᱟᱨᱱᱟ ᱫᱟᱜ ᱠᱟᱹᱴᱤᱡ ᱩᱰᱩᱠᱚᱜ ᱠᱟᱱᱟ
ᱦᱮᱸ
ᱚᱱᱠᱟᱱ ᱡᱟᱭᱜᱟ ᱨᱮᱜᱮ ᱦᱟᱹᱠᱩ ᱠᱚᱫᱚ ᱪᱟᱥ ᱵᱷᱟᱹᱜᱤᱭᱟ ᱢᱟᱱᱮ ᱥᱮᱨᱢᱟ ᱫᱟᱜ ᱵᱷᱚᱨᱥᱟ ᱫᱚ ᱥᱮᱨᱢᱟ ᱫᱟᱜ ᱛᱤᱱ ᱫᱤᱱ ᱩᱱᱟᱹᱜ ᱫᱤᱱ ᱜᱮ ᱪᱮᱫᱟᱜ ᱛᱟᱦᱚᱞᱮ ᱥᱮᱨᱢᱟ ᱫᱟᱜ ᱡᱩᱫᱤ ᱫᱟᱜ ᱡᱟᱹᱲᱤ ᱡᱩᱫᱤ ᱵᱚᱱᱫᱚ ᱠᱮᱫᱟᱭ ᱛᱟᱦᱚᱞᱮ ᱟᱹᱵᱤᱱ ᱛᱚ ᱫᱟᱜ ᱟᱸᱡᱮᱫᱚᱜ ᱛᱟᱵᱤᱱᱟ᱾
ᱮᱠᱫᱚᱢ ᱮᱠᱫᱚᱢ ᱜᱚᱢᱠᱮ ᱚᱱᱟᱜᱮ ᱚᱠᱟ ᱞᱮᱠᱟᱱ ᱯᱚᱨᱤᱥᱛᱷᱤᱛᱤ ᱨᱮᱞᱤᱧ ᱛᱟᱦᱮᱱ ᱠᱟᱱᱟ ᱟᱹᱞᱤᱧ ᱦᱟᱸᱜ ᱠᱷᱟᱱ ᱚᱵᱚᱥᱥᱳᱭ ᱚᱱᱠᱟ ᱞᱮᱠᱟᱛᱮ ᱵᱮᱵᱚᱥᱛᱷᱟ ᱦᱟᱛᱟᱣ ᱦᱩᱭᱩᱜᱼᱟ᱾
ᱚᱱᱟᱜᱮ ᱟᱫᱚ ᱤᱭᱟᱹ ᱡᱟᱭᱜᱟ ᱠᱚᱦᱚᱸ ᱧᱮᱞ ᱵᱤᱱ ᱠᱟᱹᱴᱤᱡ ᱵᱷᱟᱜᱮ ᱧᱚᱜ ᱡᱟᱭᱜᱟ ᱨᱮ ᱡᱟᱦᱟᱸ ᱠᱚᱨᱮ ᱫᱟᱜ ᱠᱟᱹᱴᱤᱡ ᱡᱷᱟᱨᱱᱟ ᱧᱚᱜᱚᱜᱼᱟ ᱠᱟᱹᱴᱤᱡ
ᱦᱮᱸ ᱮᱠᱫᱚᱢ ᱮᱠᱫᱚᱢ ᱚᱱᱟ ᱢᱟᱛᱚ ᱠᱟᱛᱷᱟ ᱠᱟᱱ ᱜᱮᱭᱟ ᱟᱨ ᱚᱱᱟ ᱛᱟᱭᱱᱚᱢ ᱚᱱᱟ ᱚᱱᱟ ᱚᱱᱟ ᱯᱚᱨ ᱦᱚᱸ ᱡᱟᱦᱟᱸ ᱩᱭᱦᱟᱹᱨ ᱵᱷᱟᱵᱱᱟ ᱦᱩᱭ ᱟᱠᱟᱱᱟ ᱚᱱᱟ ᱫᱚ ᱦᱩᱭᱩᱜ ᱠᱟᱱᱟ ᱡᱮ ᱟᱵᱚᱣᱟᱜ ᱱᱚᱜᱼᱚᱭ ᱢᱟᱨᱠᱮᱴ ᱨᱮ ᱵᱟᱡᱟᱨ ᱨᱮᱵᱤᱱ ᱧᱮᱞᱮᱫ ᱜᱮᱭᱟ ᱦᱳᱭᱥᱮ ᱚᱠᱟ ᱞᱮᱠᱟ ᱩᱱᱠᱩ ᱦᱟᱹᱠᱩᱣᱟᱜ ᱟᱢᱫᱟᱱᱤ ᱢᱮᱱᱟᱜᱼᱟ ᱚᱱᱟ ᱞᱮᱠᱟᱛᱮ ᱩᱭᱦᱟᱹᱨ ᱦᱩᱭᱩᱜ ᱦᱩᱭᱩᱜ ᱠᱟᱱᱟ ᱡᱮ ᱟᱹᱞᱤᱧ ᱫᱚ ᱛᱤᱱ ᱪᱟᱨ ᱠᱩᱭᱤᱱᱴᱟᱞ ᱜᱟᱱ ᱦᱟᱹᱠᱩ ᱟᱲᱟᱜ ᱠᱚ ᱞᱮᱠᱷᱟᱡ ᱟᱹᱰᱤ ᱱᱟᱯᱟᱭᱚᱜᱼᱟ᱾
ᱚ ᱦᱮᱸ
ᱪᱮᱫᱟᱜᱼᱟ ᱞᱟᱹᱭ ᱵᱤᱱ ᱥᱮ ᱦᱮ ᱟᱵᱚ ᱫᱚ ᱟᱨ ᱱᱤᱛᱚᱜ ᱫᱚ ᱱᱩᱝᱠᱩ ᱡᱟᱦᱟᱸᱭ ᱨᱩᱭ ᱠᱟᱛᱞᱟ ᱩᱱᱠᱩ ᱪᱟᱥ ᱞᱮᱱᱠᱷᱟᱱ ᱫᱚ ᱮ ᱨᱟᱥᱟᱭᱚᱱᱤᱠ ᱡᱚᱢᱟᱜ ᱦᱚᱸ ᱠᱟᱹᱴᱤᱡ ᱮᱢ ᱦᱩᱭᱩᱜ ᱠᱟᱱᱟ ᱚᱱᱟ ᱵᱟᱠᱷᱨᱟ ᱛᱮ ᱛᱟᱲᱟ ᱛᱟᱲᱤ ᱠᱚ ᱦᱟᱨᱟᱜ ᱢᱟ ᱦᱳᱭ ᱥᱮ ᱪᱮᱫ ᱟᱨ ᱟᱹᱞᱤᱧ ᱫᱚ ᱯᱩᱨᱟᱹ ᱞᱤᱧ ᱩᱭᱦᱟᱹᱨ ᱟᱠᱟᱫᱟ ᱱᱩᱠᱩ ᱫᱚ ᱟᱵᱚ ᱡᱟᱦᱟᱸ ᱵᱷᱟᱜᱤ ᱵᱷᱟᱵᱛᱮ ᱪᱟᱹᱥ ᱨᱮᱱᱟᱜ ᱱᱩᱠᱩ ᱱᱩᱠᱩ ᱡᱟᱦᱟᱸ ᱥᱤᱸᱜᱤ ᱢᱟᱜᱽᱲᱼᱼ ᱤ ᱮᱢᱟᱱ ᱛᱮᱱᱟᱜ ᱠᱚ ᱱᱩᱠᱩ ᱫᱚ ᱟᱵᱚ ᱵᱷᱟᱜᱮ ᱡᱚᱢᱟᱜ ᱮᱢᱟ ᱠᱚ ᱠᱚ ᱦᱩᱭᱩᱜ ᱢᱤᱫᱴᱟᱝ ᱱᱤᱨᱫᱤᱥᱴᱚ ᱨᱟᱥᱟᱭᱚᱱᱤᱠ ᱵᱟᱝ ᱛᱟᱦᱮᱱᱟ
ᱦᱮᱸ ᱦᱮᱸ
ᱚᱱᱟ ᱩᱭᱦᱟᱹᱨ ᱵᱷᱟᱵᱽᱱᱟ ᱜᱮ ᱥᱚᱯᱷᱚᱞᱚᱜ ᱠᱟᱱᱟ ᱥᱮ ᱵᱟᱝ ᱚᱱᱟᱜᱮ ᱠᱟᱛᱷᱟ ᱫᱚ ᱛᱚ ᱱᱤᱛᱚᱜ
ᱚ ᱚᱱᱠᱟ ᱛᱟᱦᱚᱞᱮ ᱵᱤᱱ ᱩᱭᱦᱟᱹᱨ ᱵᱷᱟᱵᱱᱟ ᱟᱠᱟᱫᱟ᱾
ᱦᱮᱸ ᱢᱤᱫᱴᱟᱝ ᱚᱨᱜᱟᱱᱤᱠ ᱯᱷᱨᱢ ᱢᱤᱫᱴᱟᱝ ᱚᱱᱟ ᱩᱭᱦᱟᱹᱨ ᱵᱷᱟᱵᱽᱱᱟ ᱦᱩᱭ ᱟᱠᱟᱱᱟ
ᱚ
ᱟᱨᱦᱚᱸ ᱚᱱᱟ ᱪᱮᱛᱟᱱ ᱨᱮ ᱟᱹᱞᱤᱧ ᱯᱩᱠᱲᱤ ᱪᱮᱛᱟᱱ ᱨᱮ ᱟᱹᱞᱤᱧ ᱮ ᱱᱩᱠᱩ ᱡᱟᱦᱟᱸᱭ ᱫᱤᱥᱤ ᱥᱤᱢ
ᱦᱮᱸ ᱦᱮᱸ ᱰᱤᱥᱤ ᱥᱤᱢ
ᱩᱱᱠᱩᱣᱟᱜ ᱯᱷᱨᱚᱢ ᱵᱮᱱᱟᱣ ᱦᱩᱭ ᱟᱠᱟᱱᱟ᱾ ᱩᱱᱠᱩ ᱛᱟᱦᱮᱸ ᱵᱟᱠᱷᱨᱟ ᱛᱮ ᱩᱱᱠᱩ ᱦᱚᱸ ᱪᱟᱥ ᱦᱩᱭᱩᱜ ᱯᱳᱞᱴᱤᱨᱤ ᱯᱷᱟᱨᱢ ᱪᱮᱫ ᱞᱮᱠᱟ ᱦᱮᱸ ᱟᱫᱚ ᱚᱱᱠᱟ ᱠᱷᱟᱱ ᱪᱮᱫ ᱪᱤᱠᱟᱹᱜᱼᱟ ᱞᱟᱹᱭ ᱵᱤᱱ ᱥᱮ ᱡᱟᱦᱟᱸ ᱩᱱᱠᱩ ᱡᱚᱢ ᱛᱮᱠᱚ ᱡᱟᱦᱟᱸ ᱠᱚ ᱵᱟᱦᱨᱮ ᱠᱚ ᱩᱰᱩᱝᱼᱟ ᱵᱟᱹᱲᱤᱡ ᱡᱤᱱᱤᱥ ᱠᱚ ᱟᱠᱚᱣᱟᱜ ᱦᱚᱲᱢᱚ ᱨᱮᱱᱟᱜ ᱦᱳᱭᱥᱮ ᱚᱱᱟ ᱛᱟᱦᱚᱞᱮ ᱰᱟᱭᱨᱮᱠᱴ ᱯᱩᱠᱷᱨᱤ ᱨᱮ ᱦᱩᱭᱩᱜᱼᱟ ᱯᱩᱠᱷᱨᱤ ᱨᱮ ᱧᱩᱨᱩ ᱞᱮᱱᱠᱷᱟᱱ ᱜᱮ ᱚᱱᱟ ᱨᱮᱱᱟᱜ ᱫᱚ ᱦᱟᱹᱠᱩ ᱠᱚ ᱛᱟᱦᱞᱮ ᱦᱟᱹᱠᱩᱣᱟᱜ ᱡᱚᱢᱟᱜ ᱞᱮᱠᱟᱛᱮ ᱚᱱᱟ ᱫᱚ ᱵᱮᱵᱚᱦᱟᱨᱚᱜᱼᱟ᱾ ᱦᱳᱭᱥᱮ ᱦᱮᱸ ᱛᱟᱦᱚᱞᱮ ᱚᱱᱟ ᱫᱚ ᱟᱨ ᱮ ᱨᱟᱥᱟᱭᱚᱱᱤᱠ ᱥᱮ ᱟᱫᱷᱟᱛᱤᱠ ᱡᱟᱦᱟᱸ ᱮ ᱨᱟᱱ ᱞᱮᱠᱟ ᱛᱮᱫᱚ ᱚᱱᱟ ᱫᱚ ᱵᱟᱹᱲᱤᱡ ᱫᱚ ᱵᱟᱭ ᱠᱟᱹᱢᱤᱭᱟ ᱦᱳᱭ ᱥᱮ ᱦᱳᱭ ᱦᱮᱸ ᱚᱱᱠᱟ ᱯᱨᱚᱥᱮᱥ ᱪᱟᱞᱟᱜ ᱠᱟᱱᱟ
ᱦᱮᱸ ᱦᱮᱸ ᱦᱮᱸ
ᱟᱨ ᱚᱱᱟ ᱥᱟᱶ ᱛᱮᱦᱚᱸ ᱡᱟᱦᱟᱸ ᱩᱱᱠᱩ ᱥᱤᱢ ᱟᱹᱥᱩᱞ ᱨᱮᱱᱟᱜ ᱚᱱᱟ ᱫᱚ ᱩᱭᱦᱟᱹᱨ ᱵᱷᱟᱵᱽᱱᱟ ᱦᱮᱡ ᱮᱱᱟ ᱟᱹᱞᱤᱧ ᱞᱤᱧ ᱞᱟᱹᱭ ᱪᱮᱫ ᱥᱩᱫᱷᱩ ᱯᱷᱟᱸᱠᱟ ᱫᱚᱦᱚ ᱠᱟᱜ ᱞᱮᱠᱷᱟᱡ ᱛᱚ ᱵᱟᱝ ᱦᱩᱭᱩᱜ ᱟᱨᱦᱚᱸ ᱱᱤᱛᱚᱜ ᱫᱚ ᱟᱵᱚ ᱟᱛ ᱴᱚᱞᱟ ᱨᱮᱵᱚᱱ ᱵᱚᱱ ᱧᱮᱞᱮᱫ ᱜᱮᱭᱟ ᱡᱮ ᱦᱤᱥᱠᱟᱹ ᱦᱟᱞᱩᱠ ᱢᱟ ᱢᱮᱱᱟᱜ ᱜᱮᱭᱟ᱾ ᱦᱳᱭ ᱥᱮ ᱪᱮᱫ ᱦᱟᱹᱠᱩ ᱠᱩᱢᱲᱩ ᱦᱚᱸᱠᱚ ᱦᱤᱡᱩᱜ ᱜᱮᱭᱟ ᱚᱱᱟ ᱞᱮᱠᱟᱛᱮ ᱟ ᱦᱳᱭ ᱦᱳᱭ ᱚᱱᱟ ᱞᱮᱠᱟᱛᱮ ᱟᱹᱞᱤᱧ ᱫᱚ ᱩᱭᱦᱟᱹᱨ ᱵᱷᱟᱵᱽᱱᱟ ᱟᱠᱟᱫᱟ ᱡᱮ ᱱᱚᱝᱠᱟ ᱞᱮᱱᱠᱷᱟᱱ ᱟᱹᱰᱤ ᱱᱟᱯᱟᱭᱚᱜᱼᱟ
ᱦᱮᱸ ᱦᱮᱸ ᱚᱱᱠᱟ ᱛᱟᱦᱞᱮ ᱵᱮᱱ ᱩᱭᱦᱟᱹᱨ ᱵᱷᱟᱵᱽᱱᱟ ᱟᱠᱟᱫᱟ
ᱦᱮᱸ
ᱚᱱᱟᱜᱮ ᱥᱤᱢ ᱫᱚ ᱛᱟᱦᱞᱮ ᱫᱮᱥᱤ ᱥᱤᱢ ᱵᱤᱱ ᱪᱟᱥ ᱠᱚᱣᱟ ᱥᱮ ᱯᱳᱞᱴᱨᱤ?
ᱫᱤᱥᱤ ᱥᱤᱢ ᱜᱮ ᱫᱤᱥᱤ ᱥᱤᱢ
ᱫᱤᱥᱤ ᱥᱤᱢ ᱜᱮ ᱵᱷᱟᱜᱤ ᱞᱟᱵᱷ ᱢᱮᱱᱟᱜᱼᱟ ᱦᱮᱸᱥᱮ
ᱦᱳᱭ ᱩᱱᱠᱩᱣᱟᱜ ᱡᱟᱦᱟᱸ ᱦᱤᱞᱤ ᱟᱠᱷᱨᱤᱧ ᱞᱮᱠᱷᱟᱱ ᱦᱚᱸ ᱚᱱᱟᱨᱮ ᱟᱢᱫᱟ ᱯᱨᱚᱯᱷᱤᱴ ᱛᱟᱦᱮᱱ ᱠᱟᱱᱟᱢ
ᱛᱤᱱᱟᱹᱜ ᱜᱟᱱ ᱛᱟᱦᱚᱞᱮ ᱫᱤᱥᱤ ᱥᱤᱢ ᱵᱤᱱ ᱛᱤᱱᱟᱹᱜ ᱜᱟᱱ ᱛᱟᱦᱚᱞᱮ ᱵᱤᱱ ᱤᱭᱟᱹ ᱠᱚ ᱞᱟᱹᱜᱤᱫᱼᱟ
ᱟᱨ ᱯᱳᱭᱞᱳ ᱮᱛᱚᱦᱚᱵ ᱨᱮᱫᱚ ᱢᱤᱱᱤᱢᱟᱢ ᱱᱚᱜ ᱚᱭ ᱥᱟᱴ ᱥᱟᱴ ᱜᱚᱴᱟᱝ ᱚᱱᱠᱟ ᱩᱭᱦᱟᱹᱨ ᱦᱩᱭᱩᱜ ᱠᱟᱱᱟ ᱡᱮ ᱱᱩᱱᱟᱹᱜ ᱜᱟᱱ ᱪᱟᱥ ᱞᱮᱠᱷᱟ ᱱᱟᱯᱟᱭ ᱦᱳᱭ ᱥᱮ ᱪᱮᱫ ᱯᱳᱭᱞᱳ ᱮ ᱮᱛᱚᱦᱚᱵᱸ ᱟᱥᱛᱮ ᱟᱥᱛᱮ ᱵᱟᱲᱛᱤ ᱨᱮᱱᱟᱜ ᱦᱮᱸ ᱦᱮᱸ ᱵᱤᱞᱤ ᱞᱮᱱᱠᱷᱟᱱ ᱟᱨᱦᱚᱸ ᱩᱱᱠᱩ ᱫᱚ ᱪᱮᱫ ᱞᱮᱠᱟ ᱫᱚᱦᱚ ᱦᱩᱭᱩᱜᱼᱟ ᱜᱚᱝᱠᱮ ᱡᱟᱦᱟᱸ ᱮᱸᱜᱟ ᱮᱸᱜᱟ ᱥᱤᱢ ᱢᱮᱱᱟᱜ ᱠᱚᱣᱟ ᱩᱱᱠᱩ ᱩᱱᱠᱩ ᱞᱟᱹᱜᱤᱫ ᱟᱞᱟᱫᱟ ᱢᱤᱫᱴᱟᱝ ᱨᱩᱢ ᱛᱟᱦᱮᱱᱟ ᱦᱳᱭ ᱛᱟᱦᱮᱸ ᱡᱟᱭᱜᱟ ᱟᱨ ᱡᱟᱦᱟᱸᱭ ᱟᱵᱚ ᱥᱟᱺᱰᱤ ᱢᱮᱱ ᱛᱮᱵᱚᱱ ᱩᱨᱩᱢ ᱠᱚᱣᱟ ᱩᱱᱠᱩ ᱟᱞᱟᱫᱟ ᱦᱩᱭᱩᱜ ᱦᱮᱸ ᱥᱤᱢ ᱥᱟᱺᱰᱤ ᱩᱱᱠᱩ ᱟᱞᱟᱫᱟ ᱫᱚᱦᱚ ᱠᱚ ᱦᱩᱭᱩᱜᱼᱟ ᱮᱱᱠᱷᱟᱱ ᱛᱟᱦᱚᱞᱮ ᱮᱸᱜᱟ ᱥᱤᱢ ᱫᱚ ᱵᱟᱠᱚ ᱪᱟᱞᱟᱜ ᱛ ᱦᱳᱭ ᱥᱮ ᱪᱮᱫ ᱦᱮᱸ ᱱᱚᱭ ᱚᱱᱠᱟ ᱩᱭᱦᱟᱹᱨ ᱚᱱᱟ ᱦᱩᱭᱩᱜ ᱠᱟᱱᱟ
ᱚ ᱚᱱᱠᱟ ᱛᱟᱦᱚᱞᱮ ᱵᱤᱱ ᱩᱭᱦᱟᱹᱨ ᱵᱷᱟᱵᱽᱱᱟ ᱟᱠᱟᱫᱟ
ᱦᱳᱭ
ᱛᱚ ᱚᱱᱟ ᱜᱮ ᱥᱤᱢ ᱞᱟᱹᱜᱤᱫ ᱫᱚ ᱪᱮᱫ ᱠᱚ ᱡᱚᱢᱟᱜ ᱵᱤᱱ ᱵᱮᱵᱚᱥ
ᱮ ᱥᱤᱢ ᱞᱟᱹᱜᱤᱫ ᱫᱚ ᱮ ᱡᱟᱦᱟᱸ ᱟᱵᱚᱣᱟᱜ ᱜᱩᱦᱩᱢ
ᱦᱮᱸ
ᱦᱳᱭ ᱥᱮ ᱪᱮᱫ
ᱜᱩᱦᱩᱢ
ᱢᱤᱫᱴᱟᱝ ᱢᱮᱥᱤᱱ ᱞᱤᱧ ᱠᱤᱨᱤᱧ ᱟᱠᱟᱫᱟ ᱡᱟᱦᱟᱸ ᱜᱩᱦᱩᱢ ᱨᱮᱱᱟᱜ ᱜᱩᱦᱩᱢ ᱨᱮᱱᱟᱜ ᱡᱟᱦᱟᱸ ᱡᱟᱦᱟᱸ ᱵᱩᱥᱩᱵ ᱛᱮᱫ ᱦᱳᱭ ᱥᱮ ᱪᱮᱫ
ᱦᱮᱸ
ᱚᱱᱟ ᱠᱚ ᱚᱱᱟ ᱢᱮᱥᱤᱱ ᱨᱮ ᱵᱟᱭᱞᱮᱱ ᱠᱷᱟᱱ ᱟᱨ ᱡᱚᱱᱰᱨᱟ ᱨᱮᱱᱟᱜ ᱡᱟᱦᱟᱸ ᱚᱸᱻ ᱠᱷᱳᱞᱟ ᱠᱚ ᱦᱳᱭᱥᱮ ᱮ ᱚᱱᱟ ᱠᱚ ᱢᱤᱠᱥᱤᱝ ᱠᱟᱛᱮᱜ ᱢᱤᱫᱴᱟᱝ ᱡᱚᱢᱟᱜ ᱮ ᱛᱮᱭᱟᱨᱟ ᱢᱤᱫᱴᱟᱝ ᱮᱸ ᱠᱷᱳᱫᱮ ᱯᱚᱫᱟᱨᱛ ᱞᱮᱠᱷᱟ ᱦᱳᱭ ᱥᱮ ᱚᱱᱟ ᱫᱚ ᱟᱹᱰᱤ ᱵᱟᱹᱲᱛᱤ ᱠᱟᱭᱛᱮ ᱯᱨᱚᱴᱤᱱ ᱠᱚ ᱯᱷᱮᱴ ᱠᱚ ᱚᱱᱟ ᱠᱚ ᱢᱮᱱᱟᱜᱼᱟ ᱟᱨᱦᱚᱸ ᱱᱟᱱᱟ ᱦᱩᱱᱟᱹᱨ ᱵᱷᱤᱴᱟᱢᱤᱱ ᱠᱚ ᱟᱸ ᱚᱱᱟ ᱡᱚᱢ ᱮᱢ ᱞᱮᱠᱷᱟᱱ ᱫᱤᱥᱤᱥᱤᱢ ᱟᱹᱰᱤ ᱵᱟᱹᱲᱛᱤ ᱠᱟᱭᱛᱮ ᱮᱸ ᱢᱤᱫᱴᱟᱝ ᱛᱟᱲᱟᱛᱟᱲᱤ ᱦᱟᱨᱟ ᱥᱚᱢᱵᱷᱚᱵᱚᱱᱟ ᱢᱮᱱᱟᱜᱼᱟ
ᱥᱤᱢ ᱫᱚ ᱢᱤᱫ ᱫᱷᱟᱣ ᱦᱚᱸ ᱛᱟᱦᱞᱮ ᱥᱤᱢ ᱫᱚ ᱛᱟᱦᱞᱮ ᱢᱤᱫ ᱫᱷᱟᱣ ᱵᱟᱝᱵᱤᱱ ᱪᱟᱥ ᱵᱟᱲᱟ ᱟᱠᱟᱟᱜ ᱠᱚᱣᱟ
ᱵᱟᱝ ᱱᱚᱣᱟ ᱯᱳᱞᱩ ᱜᱮ ᱪᱟᱥ ᱨᱮᱱᱟᱜ ᱩᱭᱦᱟᱹᱨ ᱵᱷᱟᱵᱽᱱᱟ ᱦᱩᱭᱩᱜ ᱠᱟᱱᱟ
ᱦᱟᱹᱠᱩ ᱵᱤᱱ ᱪᱟᱥᱮᱫ ᱠᱚᱣᱟ ᱢᱟᱱᱮ ᱥᱤᱢ ᱫᱚ ᱪᱟᱥ ᱫᱚ ᱫᱚᱨᱠᱟᱨ ᱴᱤᱠ ᱠᱟᱱᱟ ᱦᱮᱸ ᱦᱮᱸ
ᱟᱨ ᱚᱱᱟᱞ ᱞᱮᱠᱟᱛᱮ ᱜᱩᱦᱩᱢ ᱦᱚᱸ ᱡᱚᱢ ᱫᱚ ᱮᱢ ᱦᱩᱭᱩᱜ ᱜᱮᱭᱟ
ᱦᱮᱸ ᱦᱮᱸ
ᱜᱩᱦᱩᱢ
ᱦᱮᱸ
ᱥᱟᱶᱛᱮ ᱟᱹᱵᱤᱱ ᱡᱟᱦᱟᱸ ᱢᱮᱱᱟᱜ ᱛᱟᱵᱤᱱᱟ ᱦᱚᱨᱚᱜ ᱦᱩᱲᱩ ᱪᱟᱣᱞᱮ ᱦᱚᱛᱚ ᱮᱢ ᱜᱮ ᱦᱩᱭᱩᱜᱼᱟ ᱦᱳᱭᱥᱮ ᱦᱮᱸ ᱠᱷᱚᱫᱮ ᱠᱚ ᱦᱮᱸ ᱚᱱᱟ ᱠᱚᱫᱚ ᱡᱚᱢᱟᱜ ᱮᱢ ᱛᱮᱜᱮ ᱦᱩᱭᱩᱜᱼᱟ᱾ ᱩᱱᱠᱩ ᱦᱚᱸ ᱡᱚᱢᱟᱜ ᱵᱟᱝᱵᱤᱱ ᱮᱢᱟ ᱠᱚ ᱞᱮᱠᱷᱟᱱ ᱪᱤᱠᱟᱹ ᱛᱮᱠᱚ ᱦᱟᱨᱟᱜᱼᱟ ᱦᱳᱭ ᱥᱮ ᱪᱮᱫ
ᱦᱮᱸ ᱩᱱᱠᱩ ᱦᱚᱸ ᱦᱟᱨᱟ ᱫᱚᱨᱠᱟᱨ ᱵᱟᱝᱠᱷᱟᱱ ᱱᱤᱡᱮᱨᱟᱜ ᱦᱚᱸ ᱞᱟᱵᱷ ᱦᱩᱭᱩᱜᱼᱟ ᱢᱤᱫᱴᱟᱝ ᱡᱩᱫᱤ ᱩᱱᱠᱩᱢ ᱦᱟᱨᱟ ᱠᱚᱣᱟ ᱦᱮᱸ ᱥᱮ ᱦᱳᱭ ᱟᱠᱚ ᱦᱚᱸ ᱡᱚᱢ ᱠᱟᱛᱮ ᱠᱚ ᱦᱮᱸ ᱦᱮᱸ ᱫᱮᱥᱤ ᱥᱤᱢ ᱫᱚ ᱫᱚᱢᱮ ᱠᱚ ᱫᱟᱢᱟ ᱥᱮ ᱪᱮᱫ ᱫᱚᱢᱮ ᱜᱚᱱᱚᱝ ᱛᱮᱠᱚ ᱟᱹᱷᱨᱤᱧᱟ ᱟᱠᱷᱨᱤᱧᱚᱜᱼᱟ ᱞᱮᱭᱟᱠᱚ
ᱦᱮᱸ ᱢᱳᱴᱟ ᱠᱚ